ᱡᱚᱦᱟᱨ ᱜᱮ ᱡᱚᱦᱟᱨ ᱜᱮ
ᱦᱩᱸ ᱪᱮᱫ ᱵᱤᱱ ᱪᱤᱠᱟᱹ ᱭᱮᱫᱟ ᱱᱤᱛ ᱫᱚ
ᱪᱤᱫᱞᱤᱧ ᱪᱤᱠᱟᱹᱣ ᱦᱚᱜ-ᱚᱭ ᱫᱩᱲᱩᱵ ᱵᱟᱲᱟ ᱦᱩᱭ ᱠᱟᱱᱟ
ᱚᱸ ᱛᱟᱦᱞᱮ ᱱᱟᱯᱟᱭ ᱵᱟᱲᱟ ᱜᱮᱭᱟ ᱵᱮᱱ
ᱦᱮᱸ ᱱᱟᱯᱟᱭ ᱵᱟᱲᱟ ᱜᱮ ᱟᱢᱜᱮ ᱪᱮᱫ ᱠᱟ
ᱦᱮᱸ ᱱᱟᱯᱟᱭ ᱵᱟᱲᱟ ᱜᱮ ᱮᱠᱷᱚᱱ ᱫᱚ, ᱜᱷᱟᱨᱚᱸᱡᱽ ᱠᱚᱨᱮ ᱠᱚ ᱱᱟᱯᱟᱭ ᱵᱟᱲᱟ ᱜᱮᱭᱟ
ᱦᱮᱸ ᱱᱟᱯᱟᱭ ᱵᱟᱲᱟ ᱜᱮ᱾
ᱚᱻ ᱦᱚᱸ ᱫᱟᱜ ᱡᱟᱹᱲᱤ ᱠᱚ ᱪᱮᱫ ᱞᱮᱠᱟ ᱟᱯᱮᱥᱮᱜ
ᱫᱟᱜ ᱡᱟᱹᱲᱤ ᱠᱚᱫᱚ ᱱᱚᱜ ᱚᱭ ᱦᱩᱭᱮᱱ ᱜᱮᱭᱟ ᱵᱟᱨ ᱯᱮ ᱫᱤᱱ ᱜᱟᱱ ᱛᱤᱦᱤᱧ ᱫᱚ ᱯᱷᱟᱸᱠ ᱠᱟᱫᱟᱭ
ᱚᱸ ᱟᱨ ᱜᱚᱝᱠᱮ ᱞᱤᱧ ᱞᱟᱹᱭᱫᱟ ᱮᱨ ᱟᱯᱷᱚᱨ ᱫᱚ ᱛᱚᱞᱟ ᱠᱚᱫᱚ ᱯᱮ ᱯᱩᱨᱟᱹᱣ ᱵᱟᱲᱟ ᱠᱟᱫᱟ ᱥᱮ ᱟᱹᱣᱨᱤ
ᱱᱚᱜᱼᱚᱭ ᱱᱚᱜᱼᱚᱭ ᱱᱤᱛᱳᱜ ᱜᱮ ᱱᱚᱜᱼᱚᱭ ᱦᱩᱭᱩᱜ ᱠᱟᱱᱟ ᱱᱚᱜᱼᱚᱭ
ᱚᱸ ᱟᱪᱪᱷᱟ ᱟᱪᱪᱷᱟ ᱟᱪᱪᱷᱟ
ᱚᱸ ᱛᱟᱦᱚᱞᱮ ᱜᱚᱝᱠᱮ ᱱᱚᱜᱼᱚᱭ ᱯᱟᱨᱚᱢᱮᱱ ᱦᱚᱞᱟᱱᱚᱜ ᱫᱚ ᱪᱮᱫ ᱞᱮᱠᱟᱯᱮ ᱢᱟᱱᱟᱣ ᱵᱟᱲᱟ ᱠᱮᱫᱟ ᱚᱱᱛᱮ ᱫᱚ
ᱦᱩᱸ ᱵᱮᱥ ᱜᱮ ᱟᱯᱮᱥᱮᱫ ᱜᱮ ᱪᱮᱞ ᱠᱟᱯᱮ ᱢᱟᱱᱟᱣ ᱟᱠᱟᱫᱟ
ᱟᱞᱮ ᱥᱮᱫ ᱦᱚᱸ ᱢᱚᱴᱟᱢᱩᱴᱤ ᱡᱟᱣ ᱥᱮᱨᱢᱟ ᱞᱮᱠᱟᱜᱮ ᱱᱮᱥ ᱦᱚᱸ ᱡᱟᱠ ᱡᱚᱢᱚᱠ ᱠᱟᱛᱮ ᱜᱮᱞᱮ ᱢᱟᱱᱟᱣ ᱠᱮᱫᱟ
ᱦᱩᱸ ᱦᱮᱸ ᱟᱹᱵᱩᱣᱟᱜ ᱜᱮ ᱠᱟᱱᱟ ᱨᱟᱹᱥᱠᱟᱹ ᱛᱮᱜᱮ ᱯᱟᱨᱚᱢ ᱦᱩᱭᱩᱜᱼᱟ
ᱵᱟᱝ ᱜᱚᱝᱠᱮ ᱦᱳᱭ ᱦᱳᱭ ᱚᱱᱟ ᱫᱚ ᱟᱵᱚ ᱫᱚ ᱨᱟᱹᱥᱠᱟᱹ ᱫᱤᱱ ᱫᱚ ᱵᱟᱝ ᱠᱟᱱᱟ ᱚᱱᱟ ᱫᱚ ᱟᱹᱰᱤ ᱫᱩᱠ ᱨᱮᱱᱟᱜ ᱫᱤᱱ ᱠᱟᱱ ᱛᱟᱵᱚ, ᱦᱩᱸ
ᱛᱩᱫ ᱛᱩᱱᱫᱤᱱ ᱫᱚ ᱟᱵᱩ ᱢᱟᱱᱮ ᱪᱤᱞᱠᱟᱹᱧ ᱞᱟᱹᱭᱟ
ᱦᱩᱸ ᱞᱟᱹᱭ ᱵᱮᱱ ᱦᱮᱞᱳᱣ
ᱦᱮᱞᱳᱣ
ᱦᱚᱸ ᱜᱚᱝᱠᱮ ᱟᱸᱡᱚᱢ ᱧᱟᱢ ᱮᱫᱟᱵᱤᱱ ᱥᱮ ᱵᱟᱝ ᱴᱷᱤᱠ
ᱨᱚᱲ ᱪᱤᱞᱠᱟ ᱟᱸᱡᱚᱢᱚᱜ ᱠᱟᱱ ᱛᱟᱵᱮᱱᱟ
ᱵᱷᱟᱜᱤ ᱵᱟᱵᱮᱱ ᱟᱸᱡᱚᱢ ᱧᱟᱢ ᱫᱟ
ᱠᱟᱴᱟᱣ ᱠᱟᱴᱟᱣ ᱛᱮ ᱟᱸᱡᱚᱢᱚᱜ ᱠᱟᱱ ᱛᱟᱭ ᱜᱮ
ᱱᱮᱴᱳᱣᱟᱨᱠ ᱰᱤᱥᱴᱟᱵᱮᱫ ᱛᱟᱞᱤᱧᱟᱭ ᱛᱚ
ᱦᱩᱸ
ᱛᱟᱦᱚᱞᱮ ᱜᱚᱝᱠᱮ ᱚᱝᱠᱟ ᱟᱯᱮ ᱥᱮᱫ ᱚᱝᱠᱟ ᱟᱵᱩ ᱥᱟᱱᱛᱟᱲ ᱠᱚᱣᱟᱜ ᱯᱚᱨᱚᱵᱽ ᱫᱚ ᱪᱮᱫ ᱠᱚ ᱦᱩᱭ ᱵᱟᱲᱟᱜ ᱜᱮᱭᱟ ᱥᱮᱨᱣᱟ ᱨᱮᱱᱟᱜ
ᱦᱩᱭ ᱫᱚ ᱥᱚᱵ ᱞᱮᱠᱟᱜᱮ ᱦᱩᱭᱩᱜᱼᱟ ᱵᱟᱦᱟ ᱯᱚᱨᱚᱵᱽ ᱥᱤᱫᱩ ᱠᱟᱹᱱᱩ ᱵᱤᱨᱥᱟ ᱢᱩᱱᱰᱟ
ᱚᱸ ᱟᱫᱚ ᱜᱚᱝᱠᱮ ᱟᱯᱮ ᱥᱮᱫ ᱫᱚ ᱪᱮᱫ ᱥᱚᱢᱚᱭ ᱯᱮ ᱥᱚᱨᱦᱟᱭᱚᱜ ᱜᱮᱭᱟ ᱪᱮᱫ ᱵᱚᱸᱜᱟ
ᱪᱤᱜ ᱵᱚᱸᱜᱟ ᱯᱩᱥ ᱵᱚᱸᱜᱟ ᱦᱳᱭᱛᱳ ᱯᱩᱥ ᱵᱚᱸᱜᱟ ᱩᱱᱟᱹᱜ ᱫᱚ ᱵᱟᱹᱧ ᱵᱟᱰᱟᱭᱟ ᱱᱚᱝᱠᱟ ᱡᱟᱱᱚᱣᱟᱞᱤ ᱢᱟᱥ ᱥᱮᱜ ᱨᱮ
ᱟᱪᱪᱷᱟ ᱟᱪᱪᱷᱟ ᱟᱪᱪᱷᱟ
ᱦᱮᱸ ᱩᱱᱟᱹᱜ ᱫᱚ ᱵᱟᱹᱧ ᱵᱟᱲᱟᱭᱟ ᱟᱫᱚ ᱡᱟᱹᱱᱩᱣᱟᱨᱤ ᱤᱧ ᱫᱚ ᱵᱟᱰᱟᱭ
ᱟᱪᱪᱷᱟ ᱟᱪᱪᱷᱟ ᱟᱪᱪᱷᱟ ᱦᱚᱸ ᱱᱟᱯᱟᱭ ᱠᱟᱛᱷᱟ ᱱᱚᱣᱟᱨᱮ ᱢᱳᱚᱴᱟᱢᱩᱴᱤ ᱟᱵᱮᱱ ᱦᱮᱸ ᱡᱚᱯᱲᱟᱣ ᱛᱟᱦᱮᱱ ᱵᱮᱱ ᱵᱟᱹᱭ ᱵᱟᱹᱭᱛᱮ ᱟᱵᱚᱣᱟᱜ ᱠᱟᱞᱪᱟᱨ ᱡᱚᱛᱚ ᱠᱤᱪᱷᱩ ᱵᱮᱱ ᱥᱮᱬᱟ ᱤᱫᱤᱭᱟ
ᱱᱚᱜ ᱚ ᱱᱚᱸᱰᱮ ᱛᱚ ᱱᱚᱰᱮ ᱜᱮᱛᱚ ᱥᱮᱬᱟᱜᱼᱟ
ᱦᱳᱭ ᱦᱳᱭ ᱦᱳᱭ
ᱦᱮᱸ
ᱟᱫᱚ ᱜᱚᱝᱠᱮ ᱚᱱᱠᱟ ᱟᱢ ᱫᱤᱱᱟᱹᱢ ᱡᱤᱭᱚᱱ ᱨᱮ ᱜᱷᱟᱨᱚᱸᱡᱽ ᱨᱮ ᱚᱱᱠᱟ ᱪᱮᱫ ᱠᱚᱵᱮᱱ ᱪᱤᱠᱟᱹ ᱵᱟᱲᱟᱭ ᱜᱮᱭᱟ ᱠᱟᱹᱴᱤᱡ ᱞᱟᱹᱭ,
ᱤᱧ ᱫᱚ ᱱᱚᱜᱼᱚᱭ ᱚᱲᱟᱜ ᱠᱚᱨᱮᱜᱤ ᱱᱚᱜᱼᱚᱭ ᱯᱟᱲᱦᱟᱜ ᱠᱩ ᱦᱩᱤ ᱯᱟᱲᱦᱟᱜ ᱠᱩᱜᱤ ᱦᱩᱭᱩᱜ ᱵᱟᱲᱟᱜ ᱠᱟᱱᱟ ᱱᱤᱛᱚᱜ ᱫᱚ᱾
ᱦᱚᱸ ᱱᱤᱭᱟᱹ ᱚᱠᱛᱚ ᱨᱮ ᱯᱟᱲᱦᱟᱣ ᱠᱚᱦᱚᱸ ᱞᱟᱹᱠᱛᱤ ᱠᱟᱱ ᱜᱮᱭᱟ ᱧᱮᱞᱟᱢᱮᱱ ᱱᱤᱭᱟᱹ ᱡᱟ ᱮᱸ ᱫᱤᱱ ᱠᱟᱞ ᱪᱟᱞᱟᱜ ᱠᱟᱱᱟ ᱢᱟᱱᱮ ᱵᱟᱵᱮᱱ ᱯᱟᱲᱦᱟᱣ ᱞᱮᱱᱠᱷᱟᱱ ᱫᱚ ᱞᱟᱦᱟ ᱥᱮᱫ ᱡᱤᱭᱚᱱ ᱰᱷᱚᱸᱜᱟ ᱞᱟᱦᱟ ᱤᱫᱤᱨᱮ ᱟᱹᱰᱤ ᱟᱱᱟᱴ ᱮᱴᱠᱮᱴᱚᱬᱮ ᱠᱚ ᱥᱤᱨᱡᱟᱹᱣ ᱜᱚᱫᱚᱜᱼᱟ᱾
ᱦᱮᱸ ᱧᱮᱞᱮᱫ ᱜᱮᱭᱟ ᱱᱮᱛᱟᱨ ᱵᱟᱢ ᱯᱟᱲᱦᱟᱣ ᱞᱮᱱᱠᱷᱟᱡ ᱫᱚ ᱵᱚᱦᱩᱛ ᱮᱴᱠᱮᱴᱚᱬᱮᱜ ᱦᱩᱭᱩᱜᱼᱟ ᱞᱟᱦᱟᱥᱮᱫ᱾
ᱦᱩᱸ ᱦᱩᱸ ᱦᱩᱸ
ᱟᱨ ᱟᱵᱮᱱ ᱜᱮ ᱪᱤᱫ ᱠᱩᱵᱮᱱ ᱪᱤᱠᱟᱹ ᱵᱟᱲᱟᱭᱮᱫᱟ ᱱᱮᱛᱟᱨ ᱫᱚ?
ᱟᱹᱞᱤᱧ ᱦᱚᱸ ᱚᱲᱟᱜ ᱫᱚ ᱚᱲᱟᱜ ᱠᱚᱨᱮ ᱜᱮᱞᱤᱧ ᱢᱮᱱᱟᱜ ᱞᱤᱧᱟᱹ ᱱᱚᱣᱟ ᱪᱟᱥ ᱠᱟᱹᱢᱤ ᱦᱚᱛᱮᱫ ᱛᱮ ᱚᱠᱟᱥᱮᱫ ᱦᱚᱸ ᱵᱟᱞᱤᱧ ᱪᱟᱞᱟᱣ ᱟᱠᱟᱱᱟ ᱟᱵᱚ ᱥᱟᱱᱛᱟᱲ ᱢᱟ ᱵᱟᱵᱩᱱ ᱪᱟᱥ ᱞᱮᱠᱟᱡ ᱫᱚ, ᱠᱟ ᱡᱚᱢ ᱧᱩ ᱠᱚᱦᱚᱸ ᱵᱟᱝ ᱵᱟᱝᱵᱚᱱ ᱧᱟᱢ ᱜᱮᱭᱟ᱾ ᱦᱩᱸ ᱦᱩᱸ ᱟᱫᱚ ᱚᱱᱠᱟᱜᱮ ᱚᱲᱟᱜ ᱠᱚᱨᱮ ᱜᱮ ᱩᱱᱠᱩ ᱡᱤᱵᱽ ᱡᱤᱭᱟᱹᱞᱤ ᱠᱩ ᱢᱮᱱᱟᱜ ᱟᱠᱟᱫ ᱠᱚᱣᱟ ᱩᱱᱠᱩ ᱜᱮᱞᱤᱧ ᱵᱟᱜᱟᱣ ᱵᱟᱲᱟᱮᱫ ᱠᱚ ᱛᱟᱦᱮᱱᱟ᱾
ᱠᱩ ᱦᱚᱲ ᱦᱚᱯᱚᱱᱟᱜ ᱫᱚ ᱚᱱᱟᱜᱤ ᱵᱟᱹᱫᱽ ᱥᱮ ᱜᱟᱡᱟᱲ ᱥᱮ ᱚᱱᱟᱜᱮ ᱟᱵᱚᱣᱟᱜ ᱫᱚ᱾
ᱦᱩᱸ ᱦᱩᱸ ᱦᱩᱸ ᱦᱳᱭ ᱜᱚᱝᱠᱮ ᱟᱯᱮ ᱥᱮᱫ ᱨᱮ ᱛᱤᱱᱵᱟᱨ ᱯᱮ ᱪᱟᱥ ᱜᱮᱭᱟ ᱦᱩᱲᱩ ᱠᱚ ᱢᱤᱫ ᱫᱷᱟᱣ ᱥᱮ ᱵᱟᱨ ᱫᱷᱟᱣ?
ᱱᱚᱣᱟ ᱢᱤᱫ ᱫᱷᱟᱣ ᱜᱮ ᱫᱟᱜ ᱵᱚᱨᱥᱟ ᱫᱤᱱ ᱠᱚᱨᱮ ᱜᱤ᱾
ᱱᱚᱣᱟ ᱱᱚᱣᱟ ᱥᱮᱨᱢᱟ ᱡᱟᱹᱲᱤ ᱵᱷᱚᱨᱥᱟ ᱜᱮᱯᱮ ᱪᱟᱥᱵᱟᱥ ᱯᱮ ᱜᱮᱭᱟᱯᱮ ᱚᱸ᱾
ᱥᱚᱢᱚᱭ ᱜᱮ ᱪᱟᱥ ᱦᱩᱭᱩᱜ ᱛᱟᱦᱮᱸᱱᱟ ᱱᱚᱱᱛᱮ ᱫᱚ ᱥᱮᱨᱚᱠᱚᱢ ᱚᱱᱟ, ᱫᱟᱜ ᱨᱮᱱᱟᱜ ᱚᱥᱩᱵᱤᱫᱷᱟ᱾
ᱦᱚᱸ ᱦᱚᱸ ᱦᱚᱸ ᱟᱫᱚ ᱧᱮᱞᱵᱮᱱ ᱜᱚᱝᱠᱮ ᱦᱸ ᱪᱟᱥ ᱵᱟᱥ ᱫᱚ ᱚᱱᱟ ᱫᱟᱜ ᱨᱮᱱᱟᱜ ᱤᱭᱟᱹ ᱠᱟᱱ ᱜᱮᱭᱟ ᱡᱟᱦᱟᱸ ᱠᱚᱨᱮ ᱫᱟᱜ ᱚᱱᱠᱟ ᱮᱵᱮᱞᱮᱵᱮᱞ ᱛᱟᱦᱮᱱᱟ ᱩᱱᱠᱩ ᱫᱚ ᱵᱟᱨ ᱫᱷᱟᱣ ᱟᱫᱚ ᱜᱚᱝᱠᱮ ᱥᱩᱵᱽᱡᱤ ᱠᱚᱫᱚᱯᱮ ᱪᱟᱥ ᱵᱟᱲᱟᱭ ᱜᱮᱭᱟ ᱥᱮ ᱵᱟᱝ?
ᱥᱩᱵᱡᱤ ᱠᱩ ᱫᱚ ᱱᱚ ᱚᱭ ᱚᱱᱠᱟ ᱫᱚ ᱵᱤᱥᱤ ᱫᱚ ᱪᱟᱥ ᱫᱚ ᱥᱩᱵᱡᱤ ᱫᱚ ᱱᱚᱣᱟ ᱠᱚᱨᱮ ᱫᱚ ᱵᱟᱝ ᱦᱩᱭᱩᱜ ᱛᱟᱦᱮᱸᱱᱟ᱾ ᱟᱹᱞᱩ ᱢᱟᱹᱞᱩ ᱠᱚᱜᱤ ᱟᱭᱢᱟ ᱠᱚ ᱪᱟᱥᱟ᱾
ᱚᱱᱟ ᱚᱲᱟᱜ ᱡᱚᱢ ᱞᱮᱠᱟᱻ ᱟᱲᱟᱜ
ᱦᱮᱸ ᱦᱮᱸ ᱚᱲᱟᱜ ᱡᱚᱢ ᱞᱮᱠᱟᱜᱤ, ᱱᱚᱛᱮ ᱫᱚ ᱵᱤᱥᱤ ᱵᱟᱹᱫᱽ ᱠᱩᱫᱚ ᱵᱟᱹᱪᱩᱜᱼᱟ᱾
ᱟᱪᱪᱷᱟ ᱟᱪᱪᱷᱟ ᱟᱯᱮ ᱪᱮᱫ ᱫᱤᱥᱚᱢ ᱠᱟᱱᱟ ᱯᱮ ᱵᱩᱨᱩ ᱫᱤᱥᱚᱢ ᱥᱮ ᱪᱮᱫ ᱞᱮᱠᱟ ᱵᱤᱨ
ᱱᱚᱝᱠᱟ ᱵᱩᱨᱩ ᱫᱤᱥᱚᱢ ᱫᱚ ᱵᱟᱝ ᱠᱟᱱᱟᱞᱮ, ᱱᱚ ᱛᱮ ᱫᱚ ᱴᱟᱣᱩᱱᱥᱤᱯ ᱞᱮᱠᱟ ᱠᱟᱱᱟ ᱱᱚᱣᱟ ᱫᱚ᱾ ᱟᱵᱮᱱ ᱫᱚ ᱚᱠᱟ ᱫᱤᱥᱚᱢ ᱨᱮᱱ ᱵᱩᱨᱩ ᱫᱤᱥᱚᱢ?
ᱦᱚᱸ ᱟᱞᱮ ᱦᱚᱸ ᱚᱱᱠᱟ ᱵᱩᱨᱩ ᱫᱤᱥᱚᱢ ᱫᱚ ᱞᱟᱹᱭ ᱵᱟᱝ ᱜᱟᱱᱚᱜᱼᱟ ᱚᱱᱠᱟ ᱵᱟᱡᱟᱨ ᱫᱷᱟᱨᱮ ᱧᱚᱜ ᱥᱮᱫ ᱜᱮᱞᱮ ᱛᱟᱦᱮᱱ ᱜᱮᱭᱟ᱾
ᱦᱮᱸ ᱠᱟ ᱥᱮᱫ ᱢᱟᱪᱷᱟ ᱠᱟᱥᱮᱫ,
ᱚᱠᱟ ᱥᱮᱫ ᱞᱤᱧ ᱞᱟᱹᱭ ᱟᱵᱮᱱᱟ ᱱᱚᱣᱟ ᱡᱚᱝᱜᱚᱞ ᱢᱚᱦᱚᱞ᱾
ᱡᱚᱝᱜᱚᱞ ᱢᱚᱦᱚᱱ ᱛᱚ ᱟᱵᱩ ᱢᱚᱪᱚᱱ ᱱᱚᱜᱼᱚᱭ ᱠᱩᱰᱟᱹᱢ ᱨᱮᱱ ᱜᱤ᱾
ᱦᱚᱸ ᱛᱟᱦᱚᱞᱮ ᱠᱩᱰᱟᱹᱢ ᱞᱮᱠᱷᱟᱱ ᱠᱩᱰᱟᱹᱢ ᱨᱮᱱ ᱜᱮ᱾
ᱤᱧ ᱫᱚ ᱱᱚᱛᱮ ᱨᱟᱱᱤᱜᱚᱧᱡᱽ ᱨᱮᱧ ᱟᱸᱡᱚᱢ ᱠᱟᱫᱟ?
ᱨᱟᱱᱤᱜᱚᱡᱽ?
ᱦᱮᱸ
ᱟᱥᱟᱱᱥᱚᱞ ᱨᱟᱱᱤᱜᱚᱧᱡᱽ?
ᱦᱮᱸ
ᱟᱪᱪᱷᱟ ᱦᱚᱸ ᱟᱸᱡᱚᱢ ᱫᱚᱞᱤᱧ ᱟᱸᱡᱚᱢ ᱵᱟᱲᱟ ᱟᱠᱟᱫ ᱜᱮᱭᱟ᱾
ᱦ ᱚᱸᱰᱮ ᱟᱯᱮ ᱥᱮᱫ ᱢᱟ ᱡᱟ ᱟᱭᱢᱟ ᱦᱳᱥᱴᱮᱞ ᱠᱚ ᱫᱟᱫᱟ ᱠᱩ ᱯᱟᱲᱦᱟᱣ ᱠᱟᱱᱟ ᱠᱚ ᱚᱱᱛᱮ ᱨᱮᱜᱮ ᱡᱚᱝᱜᱚᱞ ᱢᱚᱦᱚᱞ ᱥᱮᱫ ᱨᱮᱜᱤ
ᱟᱪᱷᱟ ᱟᱪᱪᱷᱟ ᱟᱪᱷᱟ ᱚᱸ ᱟᱫᱚ ᱜᱚᱝᱠᱮ ᱟᱯᱮᱥᱮᱫ ᱚᱱᱠᱟ ᱵᱟᱯᱞᱟ ᱵᱤᱦᱟᱹ ᱠᱚᱫᱚ ᱪᱮᱫ ᱞᱮᱠᱟ ᱦᱩᱭ ᱵᱟᱲᱟᱜ ᱜᱮᱭᱟ? ᱪᱮᱫᱠᱟ ᱞᱮᱠᱟ ᱤᱭᱟᱹᱛᱮ ᱢᱟᱱᱮ ᱥᱤᱥᱴᱮᱢ?
ᱥᱤᱥᱴᱮᱢ ᱫᱚ ᱟᱵᱚ ᱦᱚᱲ ᱞᱮ ᱞᱮᱠᱟᱟᱜᱤ ᱪᱮᱫ ᱞᱮᱠᱟ ᱵᱩᱱ ᱵᱟᱯ ᱵᱟᱯᱞᱟ ᱚᱱᱠᱟᱜ ᱜᱮ ᱚᱱᱛᱮ ᱪᱮᱫ ᱞᱮᱠᱟ ᱠᱚ ᱵᱟᱯᱞᱟᱜ ᱛᱟᱦᱮᱱᱟ ᱱᱮᱞ ᱵᱟᱲᱟ ᱠᱟᱫ ᱜᱮ ᱚᱱᱛᱮ ᱦᱚᱸ ᱥᱮᱢ ᱱᱚᱝᱠᱟ ᱱᱚᱱᱛᱮ ᱦᱚᱸᱠᱩ ᱚᱱᱠᱟ ᱜᱮᱠᱚ
ᱟᱫᱚ ᱜᱚᱝᱠᱮ ᱧᱮᱞ ᱵᱮᱱ ᱱᱮᱛᱟᱨ ᱫᱚ ᱦᱟᱸᱜ ᱢᱟᱱᱮ ᱡᱩᱜᱽ ᱠᱚ ᱵᱚᱫᱚᱞ ᱪᱟᱞᱟᱜ ᱠᱟᱱᱟ ᱟᱫᱚ ᱟᱵᱚᱣᱟᱜ ᱡᱟᱦᱟᱸ ᱠᱟᱞᱪᱟᱨ ᱠᱟᱱ ᱛᱟᱵᱚᱱᱟ ᱦᱮᱸ
ᱠᱟᱞᱪ ᱠᱟᱞᱪ
ᱟᱢᱫᱟ ᱦᱚᱲ ᱜᱮᱵᱚᱱ ᱦᱤᱲᱤᱧ ᱮᱫᱟ ᱥᱮᱵᱚᱱ ᱵᱟᱝᱠᱚ ᱤᱭᱟᱹᱭᱮᱫᱟ ᱟᱫᱚ ᱛᱟᱦᱚᱞᱮ ᱚᱱᱠᱟ ᱵᱮᱥᱤ ᱪᱮᱫ ᱯᱮ ᱵᱮᱵᱚᱦᱟᱨ ᱜᱮᱭᱟ ᱛᱩᱢᱫᱟᱜ ᱴᱟᱢᱟᱠ ᱥᱮ ᱦᱟᱱᱟ ᱰᱤ
ᱛᱩᱢᱫᱟᱜ ᱴᱟᱢᱟᱠ ᱠᱚᱜᱤ ᱛᱩᱢᱫᱟᱜ ᱴᱟᱢᱟᱠ ᱠᱚᱜᱤ ᱟᱨᱚ ᱡᱟᱦᱟᱸᱭ ᱡᱟᱦᱟᱸᱟᱭ ᱢᱟᱱᱮ ᱢᱮᱤᱥᱟᱞ ᱠᱚᱨ ᱢᱮᱱᱟᱜ ᱞᱮᱭᱟ ᱛᱚ ᱟᱞᱮ ᱟᱛᱚ ᱨᱮ ᱥᱚᱵ ᱢᱟᱱᱮ ᱥᱚᱵ ᱜᱮᱠᱚ ᱛᱟᱦᱮᱱ ᱛᱟᱦᱮᱸᱱᱟ ᱦᱚᱲ ᱫᱤᱠᱩ ᱮᱠᱟᱱ ᱥᱚᱵᱜ ᱜᱮ ᱟᱫᱚ ᱮᱴᱟᱜ ᱥᱮᱱ ᱠᱚᱫᱚ ᱛᱩᱢᱫᱟᱜ ᱴᱟᱢᱟᱠ ᱦᱚᱸ ᱰᱤᱡᱮ ᱦᱚᱠᱚ ᱟᱹᱜᱩ ᱵᱟᱲᱟᱭᱟ ᱚᱱᱟ ᱠᱚᱠᱚ ᱵᱟᱡᱟᱣ ᱵᱟᱲᱣᱟ
ᱟᱪᱪᱷᱟ
ᱱᱮᱛᱟᱨ ᱱᱮᱛᱟᱨ ᱫᱚ ᱟᱵᱚ ᱦᱚᱲ ᱦᱚᱯᱚᱱ ᱦᱚᱸ ᱢᱚᱰᱮᱞᱚᱜ ᱠᱟᱱᱟ ᱠᱚ
ᱦᱩᱸ ᱦᱩᱸ ᱟᱫᱚ ᱧᱮᱞ ᱵᱟᱝ ᱜᱚᱝᱠᱮ ᱢᱚᱰᱮᱞ ᱞᱮᱱᱠᱟᱱᱡ ᱫᱚ ᱚᱱᱠᱟ ᱞᱮᱠᱟ ᱫᱚ ᱵᱟᱝ ᱜᱟᱱᱚᱜᱼᱟ ᱡᱮᱦᱮᱛᱩ ᱟᱵᱚᱣᱟᱜ ᱮᱸ ᱦ ᱚᱱᱟ ᱠᱚ ᱚᱱᱟᱜᱮ ᱟᱵᱚᱣᱟᱜ ᱦᱳᱭ ᱟᱵᱚᱣᱟᱜ ᱩᱯᱨᱩᱢ ᱩᱯᱨᱩᱢ ᱫᱚᱦᱚ ᱞᱟᱹᱜᱤᱫ ᱛᱮ ᱚᱱᱟ ᱛᱩᱢᱫᱟᱜ ᱴᱟᱢᱟᱠ ᱮᱱᱮᱡ ᱥᱮᱨᱮᱧ ᱯᱟᱹᱧᱪᱤ ᱫᱷᱩᱛᱤ ᱚᱱᱟ ᱠᱚᱫᱚ ᱟᱵᱚ ᱫᱚ ᱥᱟᱵ ᱫᱚᱦᱚᱜᱮ ᱞᱟᱜᱟᱣ ᱵᱚᱱᱟ ᱠᱟᱨᱚᱱ ᱚᱱᱟᱜᱮ ᱟᱵᱚᱣᱟᱜ ᱩᱯᱨᱩᱢ ᱠᱟᱱᱟ ᱡᱮᱱᱩ ᱱᱩᱠᱩ ᱟᱵᱚ ᱟᱵᱚᱣᱟᱜ ᱢᱟᱱᱮ ᱥᱟᱡᱽ ᱵᱟᱡᱽ ᱧᱮᱞ ᱛᱮᱜᱮ ᱠᱚ ᱵᱩᱡᱽ ᱫᱟᱲᱮᱭᱟᱵᱚᱱᱟ ᱡᱮ ᱱᱩᱠᱩ ᱫᱚ ᱢᱟᱱᱮ ᱥᱟᱱᱛᱟᱲ ᱦᱚᱲ ᱠᱟᱱᱟ ᱚᱦ
ᱟᱨ ᱠᱤᱫᱩᱵ ᱠᱚ ᱦᱩᱭᱱᱟ ᱥᱮ ᱵᱟᱝ
ᱦᱚᱸᱮ ᱟᱹᱣᱨᱤ ᱦᱩᱭᱩᱜ ᱚᱱᱠᱟ ᱞᱮᱠᱟ ᱫᱚ ᱤᱥᱤᱱ ᱵᱟᱲᱟ ᱦᱩᱭᱩᱜ ᱠᱟᱱᱟ ᱟᱹᱵᱤᱱ ᱜᱮᱵᱮᱱ ᱠᱷᱩᱞᱩᱜ ᱱᱟᱥᱮ ᱟᱹᱣᱨᱤ
ᱟᱹᱞᱤᱧ ᱦᱚᱸ ᱵᱟᱝ ᱱᱚᱜ-ᱚᱭ ᱱᱚᱜᱚᱭ ᱫᱟᱠᱟ ᱠᱚᱠᱚ ᱪᱚᱸᱫᱟ ᱵᱟᱲᱟ ᱟᱠᱟᱫ ᱜᱮᱭᱟ ᱥᱮᱭ ᱱᱚ ᱫᱚᱥᱴᱟᱞᱮ ᱱᱚᱛᱮ ᱫᱚ ᱠᱸᱤᱫᱩᱵᱚᱜ ᱛᱮᱱᱟ
ᱚ ᱦᱮᱸ ᱜᱚᱨᱚᱢ ᱠᱟᱱᱟ ᱚᱱᱠᱟ ᱞᱮᱠᱟ ᱫᱚ ᱫᱟᱜ ᱮ ᱨᱮᱦᱚᱸ ᱚᱱᱠᱟ ᱢᱟᱱᱮ ᱚᱱᱠᱟ ᱞᱮᱠᱟ ᱫᱚ ᱟᱹᱣᱨᱤ ᱤᱭᱟᱹᱭᱟ ᱛᱟᱦᱚᱞᱮ ᱠᱷᱟᱱ ᱫᱚ ᱚᱱᱠᱟᱜᱮ ᱫᱚᱥᱴᱟ ᱮᱜᱟᱨᱚᱴᱟ ᱡᱚᱢ ᱦᱩᱭᱩᱜᱼᱟ
ᱞᱟᱹᱭ ᱢᱮ᱾
ᱚ ᱜᱚᱢᱠᱮ ᱛᱟᱦᱚᱞᱮ ᱚᱱᱛᱮ ᱫᱚ ᱚᱱᱮ ᱯᱚᱨᱚᱵᱽ ᱯᱟᱹᱤ ᱠᱚᱨᱮ ᱫᱚ ᱪᱮᱫ ᱞᱮᱠᱟ ᱯᱮ ᱯᱤᱴᱷᱟᱹ ᱵᱟᱲᱟᱭ ᱜᱮᱭᱟ ᱟᱵᱚ ᱤᱭᱟᱹ ᱚᱱᱠᱟ ᱥᱮᱨᱣᱟ ᱨᱮᱱᱟᱜ᱾
ᱚᱱᱟ ᱯᱚᱨᱚᱵᱽ ᱠᱚᱨᱮ ᱦᱮᱸ ᱯᱤᱴᱷᱟᱹ ᱞᱟᱴᱷᱟ ᱥᱩᱠᱨᱤ ᱯᱤᱴᱷᱟᱹ ᱠᱚᱜᱮ ᱟᱵᱚᱣᱟᱜ ᱫᱚ᱾
ᱦᱮᱸ ᱦᱮ ᱯᱤᱴᱷᱟᱹ ᱞᱟᱴᱷᱟ ᱟᱵᱚ ᱫᱚ ᱚᱱᱠᱟ ᱞᱟᱦᱟᱛᱮ ᱞᱮᱠᱟᱮᱫ ᱯᱤᱴᱷᱟᱹ ᱞᱟᱴᱷᱟᱭ ᱜᱮᱭᱟ᱾ ᱡᱮᱦᱮᱛᱩ ᱞᱟᱦᱟ ᱠᱷᱚᱱ ᱠᱚ ᱤᱭᱟᱹ ᱟᱹᱜᱩ ᱠᱟᱫᱟ ᱯᱤᱴᱷᱟᱹ ᱞᱮᱴᱚ
ᱦᱮᱸ
ᱦᱩᱸ ᱦᱩᱸ
ᱟᱱᱛᱮ ᱫᱚ ᱤᱭᱟᱹ ᱥᱮᱸᱫᱽᱨᱟ ᱠᱚᱠᱚ ᱦᱮᱞᱟᱜ ᱛᱟᱦᱮᱱᱟ ᱥᱮ ᱵᱟᱝ ᱥᱮᱸᱫᱽᱨᱟ ᱠᱚ᱾
ᱦᱚᱸ ᱥᱮᱸᱫᱽᱨᱟ ᱫᱚᱞᱮ ᱪᱟᱞᱟᱜ ᱜᱮᱭᱟ ᱱᱚᱛᱮ ᱫᱚ ᱵᱤᱨ ᱢᱮᱱᱟᱜ ᱟ ᱛᱚ ᱵᱤᱨ ᱞᱮᱼᱼ ᱪᱟᱞᱟᱜ ᱜᱮᱭᱟ ᱱᱚᱣᱟ ᱫᱚ ᱟᱵᱚ ᱥᱮᱨᱣᱟ ᱨᱮᱱᱟᱜ ᱠᱟᱱᱟ ᱥᱟᱱᱛᱟᱲ ᱠᱚᱫᱚ ᱞᱟᱦᱟᱛᱮ ᱡᱮᱢᱚᱱ ᱥᱮᱸᱫᱽᱨᱟ ᱠᱟᱛᱮᱫ ᱠᱚ ᱡᱚᱢᱮᱫ ᱛᱟᱦᱮᱱᱟ ᱡᱚᱠᱷᱚᱱ ᱚᱱᱠᱟ ᱞᱮᱠᱟ ᱟᱵᱚᱨᱮᱱ ᱢᱟᱱᱮ ᱦᱳᱭ ᱦᱳᱭ
ᱟᱵᱩ ᱦᱚᱲ ᱦᱚᱯᱚᱱ ᱫᱚ ᱠᱤᱨᱤᱧ ᱠᱷᱚᱡ ᱫᱚ ᱵᱮᱥᱤ ᱥᱮᱸᱫᱽᱨᱟ ᱠᱟᱛᱮᱫ ᱠᱚ ᱡᱚᱢ ᱟᱠᱟᱫᱟ ᱞᱟᱦᱟ,
ᱦᱳᱭ ᱠᱤᱨᱤᱧ ᱫᱚ ᱚᱠᱟᱨᱮ ᱵᱟᱡᱟᱨ ᱢᱟᱡᱟᱨ ᱵᱟᱝ ᱛᱟᱦᱮᱸ ᱠᱟᱱᱟ ᱡᱚᱠᱷᱚᱱ, ᱱᱮᱛᱟᱨ ᱫᱚ ᱛᱮᱞᱮ ᱵᱟᱡᱟᱨ ᱡᱤᱱᱤᱥ ᱠᱚ ᱧᱮᱞ ᱵᱮᱱ ᱟᱹᱠᱷᱨᱤᱧ ᱵᱟᱲᱟᱭ ᱛᱟᱠᱚ ᱞᱟᱦᱟ ᱫᱚ ᱚᱠᱟᱨᱮ ᱡᱚᱸᱰᱨᱟ ᱟᱛᱟ ᱨᱟᱦᱮᱲ ᱚᱱᱟ ᱠᱚ ᱡᱟᱹᱯᱩᱫ ᱡᱟᱹᱯᱩᱫ ᱫᱚᱠᱚ ᱠᱚᱴᱚᱭᱮᱫ ᱛᱟᱦᱮᱱᱟ ᱦᱮ
ᱟᱨ ᱥᱮᱸᱫᱽᱨᱟ ᱠᱟᱛᱮᱜ ᱜᱤ ᱡᱚᱢ ᱨᱮ ᱟᱠ ᱠᱤᱨᱤᱧ ᱨᱮ ᱡᱚᱢ ᱨᱮ ᱟᱞᱟᱜᱽ ᱨᱟᱹᱥᱠᱟᱹ ᱢᱮᱱᱟᱜᱼᱟ᱾
ᱦᱩᱸ ᱦᱩᱸ ᱦᱩᱸ ᱦᱩᱸ
ᱛᱮᱦᱚᱸ ᱵᱟᱹᱭᱦᱟᱹᱲ ᱠᱚᱫᱚ ᱩᱱᱟᱹᱜ ᱫᱚ ᱵᱟᱹ ᱪᱩᱜᱼᱟ ᱠᱟᱹᱴᱤᱡ ᱠᱟᱹᱴᱤᱡ ᱵᱟᱹᱭᱟᱹᱲ
ᱚᱱᱠᱟ ᱞᱮᱠᱟ ᱫᱟᱲᱟᱱ ᱠᱚ ᱵᱟᱵᱮᱱ ᱪᱟᱞᱟᱣ ᱠᱟᱱᱟ ᱟᱵᱚᱣᱟᱜ ᱚᱱᱠᱟᱱ ᱴᱷᱟᱶ ᱠᱚᱨᱮ ᱥᱟᱱᱛᱟᱲ ᱠᱚᱣᱟᱜ?
ᱪᱟᱞᱟᱣ ᱫᱚ ᱦᱳᱭ ᱟᱠᱟᱱ ᱜᱮᱭᱟ ᱦᱟᱱᱛᱮ ᱵᱩᱨᱩ ᱫᱤᱥᱚᱢ ᱡᱷᱟᱲᱠᱷᱚᱱᱰ ᱫᱤᱥᱚᱢ ᱚᱱᱟ ᱞᱩᱜᱩ ᱵᱩᱨᱩ ᱠᱚᱜᱤᱧ ᱡᱮᱞᱟᱣ ᱵᱟᱲᱟ ᱟᱠᱟᱱᱟ᱾
ᱚᱸ ᱟᱫᱚ ᱚᱸᱰᱮ ᱪᱟᱞᱟᱣ ᱠᱟᱛᱮ ᱪᱮᱫ ᱞᱮᱠᱟ ᱵᱮᱱ ᱵᱩᱡᱷᱟᱹᱣ ᱠᱮᱫᱟ ᱵᱟ ᱪᱮᱫ ᱠᱚᱵᱮᱱ ᱧᱮᱞ ᱠᱮᱫᱟ ᱠᱟᱹᱴᱤᱡ ᱞᱟᱹᱭᱟ᱾
ᱟᱭᱢᱟ ᱢᱟᱱᱮ ᱟᱭᱢᱟ ᱡᱟᱦᱟᱸ ᱛᱤᱱᱟᱹᱜ ᱢᱮᱱᱟᱜ ᱵᱚᱱᱟ ᱥᱟᱱᱛᱟᱲ ᱦᱚᱯᱚᱱ, ᱡᱟᱦᱟᱸ ᱛᱤᱱᱟᱹᱜ ᱥᱟᱜᱤᱧ ᱥᱟᱹᱜᱤᱧ ᱥᱟᱹᱜᱤᱧ ᱫᱤᱥᱚᱢ ᱯᱮᱲᱟ ᱠᱚ ᱢᱮᱱᱟᱜ ᱠᱚᱣᱟ ᱥᱩᱠ ᱠᱚ ᱚᱸᱰᱮ ᱛᱩᱱᱫᱤᱱ ᱠᱚ ᱦᱮᱡ ᱥᱮᱴᱮᱨᱚᱜ ᱛᱟᱦᱮᱸᱱᱟ ᱧᱮᱞᱛᱮ ᱟᱹᱰᱤ ᱨᱟᱹᱥ ᱠᱟᱹ ᱜᱮ ᱵᱩᱡᱷᱟᱹᱜ ᱠᱟᱱᱟ ᱚᱱᱛᱮ ᱫᱚ ᱪᱟᱞᱟᱣ ᱞᱮᱱᱠᱷᱟᱱ᱾
ᱦᱮᱸ ᱧᱮᱞ ᱵᱮᱱ ᱜᱚᱝᱠᱮ ᱟᱵᱚ ᱥᱟᱱᱛᱟᱲ ᱫᱚ ᱚᱱᱟ ᱫᱚ ᱢᱤᱫᱴᱟᱝ ᱞᱩᱜᱩᱵᱩᱨᱩ ᱢᱟᱱᱮ ᱢᱤᱫᱴᱟᱝ ᱫᱷᱚᱨᱚᱢ ᱜᱷᱟᱲ ᱴᱷᱟᱶ ᱠᱟᱱ ᱛᱟᱵᱚᱱᱟ ᱚᱸᱰᱮ ᱫᱚ ᱪᱟᱞᱟᱣ ᱠᱟᱛᱮ ᱧᱮᱞ ᱫᱚᱨᱠᱟᱨ, ᱛᱟᱨᱯᱚᱨᱮ ᱟᱭᱢᱟ ᱴᱚᱴᱷᱟ ᱠᱷᱚᱱᱟᱜ ᱦᱚᱲᱠᱚ ᱦᱤᱡᱩᱜᱼᱟ ᱚᱠᱟ ᱥᱮᱱᱟᱜ ᱠᱟᱞᱪᱟᱨ ᱪᱮᱫ ᱞᱮᱠᱟ ᱚᱱᱟ ᱠᱚ ᱚᱱᱟ ᱜᱟᱯᱟᱞᱢᱟᱨᱟᱣ ᱛᱟᱞᱟᱛᱮᱢ ᱵᱩᱡ ᱫᱟᱲᱮᱭᱟᱜᱼᱟ ᱡᱮ ᱱᱚᱛᱮ ᱫᱚ ᱱᱚᱝᱠᱟ ᱛᱟᱠᱚ ᱟᱞᱮ ᱥᱮᱫ ᱫᱚ ᱟᱢ ᱟᱢ ᱞᱟᱹᱭᱟ ᱡᱟᱦᱟᱸ ᱠᱟᱱ ᱡᱟ ᱠᱟᱱ ᱛᱟᱯᱮ ᱚᱱᱠᱟᱜᱮ ᱟᱞᱮ ᱥᱮᱫ ᱫᱚ ᱱᱚᱝᱠᱟ ᱛᱟᱦᱚᱞᱮ ᱟᱢ ᱚᱸᱰᱮ ᱟᱭᱢᱟ ᱞᱮᱠᱟᱱ ᱜᱟᱯᱟᱞᱢᱟᱨᱟᱣ ᱦᱩᱭᱩᱜᱼᱟ
ᱦᱮᱸ ᱟᱨ ᱟᱵᱤᱱ ᱫᱚ ᱦᱮᱞᱟ ᱵᱟᱲᱟ ᱠᱟᱱᱟᱵᱤᱱ ᱥᱮ ᱵᱟᱝ ᱚᱱᱛᱮ?
ᱟᱹᱞᱤᱧ ᱪᱟᱞᱟᱣ ᱵᱚᱞᱛᱮ ᱫᱚ ᱚᱱᱛᱮ ᱫᱟᱲᱟᱱ ᱫᱚ ᱚᱡᱳᱫᱽᱫᱷᱟ ᱞᱤᱧ ᱪᱟᱞᱟᱣ ᱟᱠᱟᱱᱟ ᱚᱱᱛᱮ ᱛᱮᱞᱠᱩᱯᱤ ᱵᱟᱹᱨᱱᱤ ᱜᱷᱟᱴ ᱨᱮᱱᱟᱜᱧ ᱟᱡᱚᱢ ᱠᱟᱫᱟ?
ᱦᱮᱸ ᱵᱟᱹᱨᱱᱤ ᱜᱷᱟᱴ ᱦᱮᱸ ᱟᱸᱡᱚᱢ ᱫᱚ ᱦᱮᱸ ᱚᱡᱳᱫᱽᱫᱷᱟ ᱫᱚᱧ ᱦᱮᱞᱟ ᱵᱟᱲᱟ ᱠᱟᱱ ᱜᱮᱭᱟ ᱵᱟᱨᱱᱤ ᱜᱷᱟᱴ ᱥᱮᱫ ᱫᱚ ᱵᱟᱹᱧ ᱦᱮᱞᱟ ᱵᱟᱲᱟ ᱟᱠᱟᱱᱟ᱾
ᱚ ᱟᱱᱛᱮ ᱚᱱᱠᱟ ᱞᱮᱠᱟ ᱤᱭᱟᱹ ᱫᱚ ᱵᱞᱩ ᱵᱵᱩᱨᱩ ᱫᱚ ᱚᱱᱠᱟ ᱪᱟᱞᱟᱜ ᱞᱮᱠᱟ ᱚᱠᱛᱚ ᱠᱚ ᱵᱟᱝ ᱦᱳᱭ ᱠᱟᱱᱟ ᱵᱟ ᱵᱟᱝ ᱥᱟᱹᱛ ᱥᱟᱯ ᱥᱟᱯᱨᱟᱣ ᱦᱳᱭ ᱠᱟᱱᱟ ᱟᱫᱚ ᱢᱚᱱᱮ ᱫᱚ ᱢᱮᱱᱟᱜᱼᱟ ᱡᱮ ᱢᱤᱫ ᱫᱷᱟᱣ ᱜᱟᱱ ᱪᱟᱞᱟᱣ ᱞᱮᱱᱠᱷᱟᱱ ᱫᱚ ᱵᱷᱟᱹᱜᱤᱜᱼᱟ ᱚᱸᱰᱮ ᱪᱮᱫ ᱞᱮᱠᱟ ᱠᱟᱱᱟ ᱧᱮᱞ ᱟᱹᱜᱩ
ᱦᱩᱸ ᱟᱫᱚ ᱱᱚᱜᱚᱭ ᱤᱱᱟᱹᱜ ᱯᱩᱱ ᱵᱚᱪᱷᱚᱨ ᱦᱩᱭᱮᱱ ᱛᱤᱱᱟ ᱪᱟᱞᱟᱣ ᱚᱸᱰᱮ ᱫᱚ
ᱢᱟᱱᱮ ᱮᱠᱤ ᱞᱟᱜᱟᱛᱟᱨ
ᱦᱮᱸ ᱞᱟᱜᱟᱛᱟᱨ ᱱᱚᱸᱰᱮ ᱫᱚ ᱪᱟᱞᱟᱜ ᱵᱟᱥ ᱠᱚᱠᱚ ᱟᱲᱟᱜ ᱛᱟᱦᱮᱸᱱᱟ ᱵᱟᱝ
ᱦᱚᱸ ᱦᱚᱸ ᱦᱚᱸ
ᱦᱩᱸ ᱪᱟᱞᱟᱣ ᱦᱩᱭ ᱞᱮᱱᱟ ᱯᱩᱱ ᱵᱚᱪᱷᱚᱨ ᱪᱟᱞᱟᱣ ᱛᱚᱠᱷᱚᱱ ᱛᱚᱠᱷᱚᱱ ᱟᱠᱟ ᱥᱟᱺᱜᱤᱧ ᱥᱟᱺᱜᱤᱧ ᱫᱤᱥᱚᱢ ᱯᱮᱲᱟ ᱠᱚᱠᱚ ᱦᱮᱡ ᱠᱟᱱ ᱛᱟᱦᱮᱸᱱᱟ ᱵᱟᱝᱞᱟᱫᱮᱥ ᱠᱷᱚᱡ ᱵᱟᱝᱞᱟᱫᱮᱥ ᱠᱷᱚᱡ ᱡᱟᱦᱟᱸ ᱛᱤᱱᱟᱹᱜ ᱢᱮᱱᱟᱜ ᱛᱟᱵᱚᱱᱟ ᱡᱟᱦᱟᱸ ᱠᱚᱨᱮ ᱢᱮᱱᱟᱜ ᱠᱚᱣᱟ ᱟᱵᱚ ᱦᱚᱲ ᱦᱚᱯᱚᱱ
ᱦᱩᱸ ᱦᱩᱸ ᱦᱩᱸ
ᱟᱭᱢᱟ ᱟᱭᱢᱟ ᱥᱟᱸᱜᱤᱧ ᱥᱟᱸᱜᱤᱧ ᱴᱚᱴᱷᱟ ᱠᱷᱚᱱ ᱠᱚ ᱥᱮᱴᱮᱨᱚᱜ ᱜᱮᱭᱟ ᱚᱸᱰᱮ ᱥᱳᱥᱟᱞ ᱢᱤᱰᱤᱭᱟ ᱛᱟᱞᱟ ᱠᱚᱛᱮᱞᱤᱧ ᱟᱸᱡᱚᱢ ᱵᱟᱲᱟ ᱠᱟᱫᱟ ᱥᱮᱞᱤᱧ ᱧᱮᱞ ᱵᱟᱲᱟ ᱠᱟᱫᱟ
ᱪᱟᱞᱟᱣ ᱫᱚ ᱢᱤᱫ ᱪᱷᱚᱴ ᱫᱚ ᱴᱷᱤᱠ ᱜᱮᱭᱟ
ᱦᱩᱸ ᱦᱩᱸ
ᱚᱱᱠᱟ ᱜᱮᱞᱟᱝ ᱨᱚᱲᱟ ᱪᱤᱫ
ᱴᱷᱤᱠ ᱜᱮᱭᱟ ᱚᱠᱛᱚ ᱠᱚ ᱦᱳᱭᱱᱟ
ᱦᱮᱸ ᱴᱷᱤᱠ ᱜᱮᱭᱟ
ᱦᱮᱸ ᱦᱮᱸ